ᱦᱮᱞᱳ᱾ ᱦᱮᱸ ᱡᱚᱸᱦᱟᱨ ᱜᱮ᱾
ᱦᱮᱸ ᱡᱚᱦᱟᱨ ᱾
ᱟᱹᱞᱤᱧᱟᱜ ᱨᱚᱲ ᱟᱸᱡᱚᱢᱚᱜ ᱠᱟᱱᱟ ᱴᱷᱤᱠ ᱴᱷᱟᱠ?
ᱦᱮᱸ ᱟᱸᱡᱚᱢᱚᱜ ᱠᱟᱱ ᱜᱮᱭᱟ᱾ ᱟᱞᱤᱧᱟᱜ ᱟᱸᱡᱚᱢ ᱧᱟᱢᱚᱜ ᱠᱟᱱ ᱜᱮᱭᱟ?
ᱦᱮᱸ ᱱᱤᱛᱚᱜ ᱟᱸᱡᱚᱢᱚᱜ ᱠᱟᱱ ᱛᱟᱦᱮᱸ, ᱮᱱᱟᱱ ᱫᱚ ᱵᱟᱝ ᱟᱸᱡᱚᱢᱚᱜ ᱠᱟᱱ ᱛᱟᱦᱮᱸᱫ ᱾
ᱚ
ᱦᱩᱸ ᱛᱟᱯᱚᱨ ᱪᱮᱫ ᱞᱮᱠᱟ ᱱᱟᱯᱟᱭ ᱵᱟᱲᱟ ᱜᱮ?
ᱦᱮᱸ ᱱᱟᱯᱟᱭ ᱵᱟᱲᱟ ᱜᱮ ᱟᱹᱞᱤᱧ ᱫᱚ ᱾ ᱟᱵᱮᱱ ᱜᱮ?
ᱟᱹᱞᱤᱧ ᱦᱚᱸ ᱱᱤᱭᱟᱹ ᱚᱠᱛᱚ ᱫᱚ ᱱᱟᱯᱟᱭ ᱵᱟᱲᱟ ᱜᱮ ᱦᱮᱱᱟᱜ ᱞᱤᱧᱟᱹ ᱦᱮᱸ ᱾ ᱛᱟᱯᱚᱨ ᱡᱚᱢ ᱵᱟᱲᱟ ᱠᱚᱫᱚ ᱦᱩᱭ ᱱᱟ ᱥᱮ ᱟᱹᱣᱨᱤ?
ᱦᱮᱸ ᱡᱚᱢ ᱵᱟᱲᱟ ᱠᱚᱫᱚ ᱦᱩᱭᱱᱟ ᱾ ᱟᱵᱮᱱᱟᱜ ᱜᱮ?
ᱟᱹᱞᱤᱧ ᱫᱚ ᱟᱹᱣᱨᱤ ᱞᱤᱧ ᱡᱚᱢᱟ ᱮᱠᱷᱚᱱᱳ, ᱵᱟᱹᱫ ᱥᱮᱫ ᱨᱮ ᱦᱮᱱᱟᱜ ᱞᱤᱧᱟᱹ ᱾
ᱪᱟᱥ ᱠᱚ ᱠᱟᱹᱢᱤ ᱦᱩᱭᱩᱜ ᱠᱟᱱᱟ ᱛᱚ, ᱟᱫᱚ ᱥᱤ ᱵᱟᱲᱟᱭ ᱫᱟᱠᱚ ᱟᱫᱚ ᱟᱹᱞᱤᱧ ᱫᱚ ᱩᱱᱠᱩ ᱢᱮᱨᱚᱢ ᱰᱟᱝᱨᱤ ᱠᱚᱞᱤᱧ ᱮᱥᱮᱫ ᱟᱠᱟᱫ ᱠᱚᱣᱟ, ᱱᱚᱛᱨᱮ ᱴᱟᱺᱰᱤ ᱥᱮᱫ ᱨᱮ ᱾
ᱛᱟᱦᱚᱞᱮ ᱠᱷᱟᱱ ᱫᱚ ᱟᱯᱮ ᱥᱮᱫ ᱫᱚ, ᱛᱤᱱᱟᱹᱜ ᱴᱟ ᱠᱟᱹᱢᱤ ᱫᱚ ᱞᱟᱦᱟ ᱟᱠᱟᱱᱟ?
ᱠᱟᱹᱢᱤ ᱫᱚ ᱟᱹᱰᱤ ᱵᱷᱚᱨᱥᱳᱨᱞᱮ ᱞᱟᱜᱟᱣ ᱟᱠᱟᱱᱟ, ᱪᱟᱥ ᱠᱟᱹᱢᱤ ᱫᱚ ᱦᱚᱞᱟ ᱢᱟᱫᱮᱨ ᱨᱮ ᱫᱟᱜ ᱟᱠᱟᱫ ᱞᱮᱭᱟ ᱟᱹᱰᱤ ᱡᱟᱹᱥᱛᱤ ᱟᱫᱚ ᱵᱟᱹᱫᱽ ᱠᱚᱨᱮ ᱵᱟᱹᱭᱦᱟᱹᱲ ᱠᱚᱨᱮ ᱫᱟᱜ ᱠᱚ ᱛᱤᱸᱜᱩ ᱟᱠᱟᱱᱟ᱾ ᱚᱱᱟ ᱠᱚᱜᱮ ᱟᱠᱵᱟᱠᱟᱣ ᱪᱟᱵᱟᱣ ᱠᱟᱱᱟ ᱞᱮ ᱨᱚᱦᱚᱭ, ᱨᱚᱦᱚᱭ ᱛᱮ ᱾
ᱦᱮᱸ ᱾ ᱟᱯᱮ, ᱟᱯᱮ ᱛᱤᱱᱟᱹᱜ ᱡᱷᱟᱹᱞ ᱠᱮᱜᱼᱟ?
ᱟᱞᱮ ᱱᱚᱛᱮ ᱦᱚᱸ ᱮᱦᱚᱵ ᱟᱠᱟᱱ ᱜᱮᱭᱟ᱾ ᱨᱚᱦᱚᱭ ᱫᱚ ᱮᱦᱚᱵ ᱟᱠᱟᱱ ᱜᱮᱭᱟ ᱮᱠᱷᱟᱱᱳ ᱢᱤᱫ ᱥᱚᱯᱛᱟ ᱥᱮ ᱵᱟᱨ ᱥᱚᱯᱛᱟ ᱞᱮᱠᱟ ᱮᱠᱷᱚᱱᱳ ᱞᱟᱜᱟᱜᱼᱟ, ᱨᱚᱦᱚᱭ ᱦᱤᱥᱟᱹᱵᱽ ᱛᱮ ᱾ ᱛᱤᱱᱟᱹᱜ ᱫᱷᱟᱣ ᱪᱟᱥ ᱦᱩᱭᱩᱜ ᱛᱮ ᱟᱯᱮ ᱥᱮᱫ ᱫᱚ?
ᱟᱞᱮ ᱫᱚ ᱱᱚᱜᱼᱚᱭ ᱱᱤᱛᱚᱝ ᱜᱮ ᱟᱸᱥᱟᱲ ᱵᱚᱸᱜᱟ ᱜᱮ ᱾ ᱢᱤᱫ ᱫᱷᱟᱣ ᱜᱮᱞᱮ ᱪᱟᱥᱟ ᱟᱞᱮ ᱫᱚ ᱾ ᱚᱱᱟ ᱦᱚᱸ ᱥᱮᱨᱢᱟ ᱡᱟᱹᱲᱤ ᱵᱷᱚᱨᱥᱟ ᱜᱮ, ᱥᱮᱨᱢᱟ ᱡᱟᱹᱲᱤ ᱡᱩᱫᱤ ᱴᱷᱤᱠ ᱴᱷᱟᱠ ᱦᱩᱭᱩᱜ ᱠᱷᱟᱱ ᱫᱚ ᱪᱟᱥ ᱦᱚᱸ ᱦᱩᱭᱩᱜᱼᱟ ᱟᱨ ᱵᱟᱠᱷᱟᱱ ᱫᱚ ᱵᱟᱝ ᱦᱩᱭᱩᱜᱼᱟ, ᱱᱚᱝᱠᱟ ᱫᱚ ᱫᱟᱜ ᱨᱮᱱᱟᱜ ᱥᱩᱵᱤᱫᱷᱟ ᱠᱚ ᱵᱟᱹᱱᱩᱜ ᱛᱟᱞᱮᱭᱟ ᱾
ᱟᱯᱮ ᱫᱚ ᱛᱤᱱ ᱫᱷᱟᱣ ᱯᱮ ᱪᱟᱥᱟ?
ᱟᱞᱮ ᱱᱚᱛᱚ ᱵᱟᱨ ᱫᱷᱟᱣ ᱞᱮ ᱪᱟᱥᱚᱜᱼᱟ᱾
ᱚ
ᱱᱤᱛᱚᱜ ᱟᱨ ᱚᱱᱟ ᱤᱭᱟᱹ ᱥᱚᱢᱚᱭ ᱫᱷᱚᱨᱚᱱ ᱥᱚᱢᱚᱭ ᱾
ᱚᱥᱩᱵᱤᱫᱷᱟ
ᱦᱮᱸ ᱫᱟᱜ ᱨᱮᱱᱟᱜ ᱥᱩᱵᱤᱫᱷᱟ ᱠᱚ ᱢᱮᱱᱟᱜ ᱯᱮᱭᱟ ᱾
ᱠᱷᱚᱱᱟᱜ ᱵᱷᱟᱜᱤ ᱜᱮ ᱫᱩᱵᱤᱫᱟ ᱢᱮᱱᱟᱜ ᱛᱟᱯᱮᱭᱟ ᱾
ᱦᱮᱸ, ᱦᱮᱸ ᱾ ᱚᱱᱟ ᱤᱭᱟᱹᱛᱮ ᱟᱞᱮ ᱫᱚ ᱵᱟᱨ ᱫᱷᱟᱣ ᱞᱮ ᱪᱟᱥᱚᱜ ᱟᱞᱮ ᱾
ᱦᱮᱸ ᱾ ᱟᱨ ᱢᱮᱱ ᱫᱟᱞᱤᱧ ᱟᱯᱮ ᱫᱚ ᱪᱮᱫ ᱞᱮᱠᱟ ᱱᱤᱛᱚᱜ
ᱪᱮᱫ ᱞᱟᱹᱭ ᱵᱮᱱ ᱾
ᱱᱤᱛᱚᱝ ᱡᱮ ᱧᱮᱞᱚᱜ ᱠᱟᱱᱟ, ᱟᱞᱮ ᱵᱮᱥᱤᱨ ᱵᱷᱟᱜᱽ ᱦᱚᱲ ᱜᱮ ᱴᱮᱠᱴᱟᱨ ᱠᱚᱠᱚ ᱞᱟᱜᱟᱣᱟ, ᱟᱯᱮ ᱫᱚ ᱪᱮᱫ ᱛᱮᱯᱮ ᱪᱟᱥᱟ ᱴᱟᱠᱴᱟᱨ ᱠᱚ ᱥᱮ ᱠᱟᱰᱟ-ᱰᱟᱝᱜᱽᱨᱤ ᱱᱟᱦᱮᱞ ᱛᱮᱜᱮ?
ᱟᱞᱮ ᱢᱟ ᱴᱟᱠᱴᱟᱨ ᱛᱮᱜᱮ ᱥᱤ᱾ ᱱᱮᱛᱟᱨ ᱫᱚ ᱚᱱᱟ᱾
ᱦᱮᱸ ᱮᱠᱷᱚᱱ
ᱚᱱᱟ ᱠᱚᱫᱚ ᱮᱠᱫᱚᱢ ᱪᱟᱵᱟ ᱟᱠᱟᱱᱟ, ᱚᱱᱟ ᱠᱚᱫᱚ ᱟᱹᱰᱤ ᱢᱮᱦᱱᱚᱛ ᱦᱩᱭᱩᱜ ᱠᱟᱱᱟ ᱥᱮ᱾ ᱟᱹᱰᱤ ᱜᱷᱟᱹᱲᱤᱡ ᱞᱟᱜᱟᱜ ᱠᱟᱱᱟ᱾ ᱟᱨ ᱰᱟᱝᱜᱽᱨᱤ ᱠᱚ ᱱᱟᱦᱮᱞ ᱠᱚ ᱵᱟᱹᱱᱩᱜ ᱟᱥᱮ ᱱᱤᱛᱳᱜ ᱫᱚ᱾ ᱚᱱᱟ ᱜᱟᱹᱰᱤ ᱠᱚ ᱡᱩᱫᱤ ᱵᱟᱝ᱾ ᱦᱮᱡ ᱞᱮᱱᱠᱷᱟᱱ ᱛᱚᱠᱷᱚᱱ ᱫᱚ ᱱᱚᱣᱟ ᱛᱮᱜᱮ ᱤᱭᱟᱹ ᱦᱩᱭ ᱠᱚᱜᱼᱟ᱾ ᱥᱤ ᱦᱩᱭ ᱠᱚᱜᱼᱟ, ᱱᱟᱦᱮᱞ ᱛᱮᱜᱮ᱾ ᱱᱤᱛᱚᱜ ᱫᱚ ᱟᱨᱦᱚᱸ ᱰᱮᱵᱷᱞᱚᱯ ᱪᱟᱞᱟᱜ ᱠᱟᱱᱛᱮ᱾ ᱚᱱᱟ ᱤᱭᱟᱹᱛᱮ ᱴᱨᱟᱠᱴᱟᱨ ᱛᱮᱜᱮ ᱥᱤ ᱦᱩᱭᱩᱜ ᱠᱟᱱᱟ᱾
ᱦᱮᱸ ᱦᱮᱸ ᱠᱤᱱᱛᱩ ᱟᱞᱮ ᱱᱚᱛᱮ ᱫᱚ ᱵᱮᱥᱤᱨ ᱵᱷᱟᱜᱽ ᱜᱮ ᱚᱱᱮ ᱚᱱᱮ᱾ ᱩᱱᱟᱹᱜ ᱡᱟᱹᱥᱛᱤ ᱞᱟᱹᱴᱩ ᱞᱟᱹᱴᱩ ᱠᱷᱮᱛ ᱦᱚᱸ ᱵᱟᱝ ᱠᱟᱱ ᱛᱟᱞᱮᱭᱟ᱾ ᱦᱮ ᱱᱟᱦᱮᱞ ᱛᱮᱜᱮ ᱞᱟᱹᱴᱩ ᱞᱟᱹᱴᱩ ᱠᱷᱮᱛ ᱠᱚᱦᱚᱸ ᱵᱟᱝ ᱠᱟᱱᱟ᱾ ᱟᱨ ᱚᱲᱟᱜ ᱥᱩᱨ ᱠᱚᱨᱮ ᱠᱷᱮᱛ ᱠᱚ ᱦᱮᱱᱟᱜᱼᱟ, ᱟᱫᱚ ᱡᱮᱠᱷᱚᱱ ᱯᱟᱹᱦᱤᱞ ᱠᱷᱚᱱᱮ ᱫᱟᱜ ᱟᱹᱜᱩᱭᱮᱫᱟ ᱢᱟᱱᱮ ᱞᱟᱦᱟ ᱠᱷᱚᱱ᱾ ᱩᱱ ᱠᱷᱚᱱ ᱜᱮ ᱠᱟᱹᱴᱤᱡ ᱠᱟᱹᱴᱤᱡ ᱠᱚ ᱥᱤ ᱦᱚᱨᱟ ᱠᱟᱜ ᱠᱟᱱᱟ ᱠᱚ ᱟᱫᱚ ᱤᱱᱟᱹᱛᱮ᱾ ᱠᱷᱟᱱ ᱫᱚ ᱱᱤᱛᱚᱜ ᱫᱚ ᱟᱞᱜᱟ ᱛᱮᱜᱮ ᱦᱩᱭ ᱜᱚᱫᱚᱜ ᱠᱟᱱᱟ, ᱱᱟᱥᱮ ᱱᱟᱥᱮ ᱱᱟᱜ ᱥᱤᱭᱟᱜ ᱠᱷᱟᱱ ᱜᱮ᱾ ᱦᱩᱭᱩᱜ ᱠᱟᱱᱟ, ᱱᱟᱦ ᱴᱮᱠᱴᱟᱨ ᱦᱚᱸᱠᱚ ᱤᱭᱟᱹᱭᱮᱫ ᱜᱮᱭᱟ᱾ ᱡᱟᱦᱟᱸᱭ ᱫᱚ ᱠᱟᱹᱴᱤᱡ ᱡᱟᱹᱥᱛᱤ ᱧᱚᱜ᱾ ᱠᱷᱮᱛ ᱦᱮᱱᱟᱜ ᱛᱟᱠᱚᱣᱟ ᱰᱷᱮᱨ ᱧᱚᱜ ᱠᱷᱮᱛ, ᱦᱚᱸ ᱞᱟᱹᱴᱩ ᱧᱚᱜ᱾ ᱪᱟᱹᱥᱤ ᱠᱟᱱᱟ ᱠᱚ ᱩᱱᱠᱩᱜ ᱜᱮ ᱴᱮᱠᱴᱟᱨ ᱠᱚᱫᱚ ᱠᱚ ᱞᱟᱜᱟᱣᱮᱫᱟ ᱵᱟᱠᱷᱟᱱ ᱮᱢᱱᱤ᱾ ᱟᱵᱚ ᱟᱞᱮ ᱠᱟᱹᱴᱤᱡ ᱠᱟᱹᱴᱤᱡ ᱥᱟᱯᱛᱟ ᱛᱮᱜᱮ ᱫᱚ ᱰᱟᱹᱝᱜᱽᱨᱤ ᱠᱟᱰᱟ ᱛᱮᱜᱮᱞᱮ ᱯᱟᱨᱚᱢ ᱮᱫᱟ᱾
ᱚ ᱛᱟᱹᱭ ᱛᱤᱱᱟᱹᱜ ᱵᱤᱜᱷᱟᱹ ᱯᱮ ᱪᱟᱥᱟ ᱟᱯᱮ ᱫᱚ?
ᱡᱟᱹᱥᱛᱤ ᱫᱚ ᱵᱟᱝ ᱢᱚᱴᱟᱢᱩᱴᱤ ᱫᱚᱥ ᱵᱟᱨᱚ ᱵᱤᱜᱷᱟ ᱚᱱᱠᱟ ᱜᱮ᱾
ᱮᱱ ᱦᱚᱸ
ᱮᱱ ᱦᱚᱛᱚ ᱟᱭᱢᱟ ᱜᱮ ᱦᱩᱭᱱᱟ᱾
ᱦᱮᱸ ᱟᱫᱚ ᱯᱟᱹᱦᱤᱞ ᱠᱷᱚᱱ ᱥᱤ ᱦᱚᱨᱟᱭ ᱦᱚᱛᱮᱡ ᱛᱮ ᱟᱞᱜᱟ ᱜᱮ ᱵᱩᱡᱩᱜᱼᱟ᱾ ᱫᱟᱜ ᱞᱟᱦᱟ ᱠᱷᱚᱱᱮ ᱫᱟᱜ ᱦᱚᱨᱟᱭ ᱫᱟᱛᱚ ᱟᱫᱚ ᱠᱟᱹᱴᱤᱡ ᱯᱟᱲᱟᱜ ᱦᱚᱨᱟ ᱠᱟᱜ ᱦᱩᱭᱩᱜ ᱠᱟᱱᱟ᱾
ᱟᱫᱚ ᱚᱱᱠᱟ ᱢᱩᱱᱤᱥ ᱠᱚ ᱞᱟᱜᱟᱣ ᱦᱩᱭᱩᱜ᱾
ᱟᱯᱮ ᱫᱚ ᱟᱨ ᱪᱮᱫ ᱠᱚᱯᱮ ᱨᱚᱦᱚᱭ ᱜᱮᱭᱟ, ᱚᱱᱟ ᱦᱩᱲᱩ ᱠᱚ ᱵᱟᱫ ᱠᱟᱛᱮᱫ ᱫᱚ?
ᱩᱸ ᱦᱩᱲᱩ ᱵᱮᱜᱚᱨ ᱫᱚ ᱟᱞᱮ ᱱᱚᱰᱮ ᱫᱚ ᱤᱭᱟᱹ ᱠᱚ ᱥᱚᱵᱽᱡᱤ ᱠᱚ ᱾
ᱥᱚᱵᱽᱡᱤ ᱦᱚᱞᱮ ᱪᱟᱥ ᱛᱮ᱾
ᱥᱚᱵᱽᱡᱤ ᱫᱚ ᱚᱱᱟ ᱟᱨᱚ ᱚᱲᱟᱜ ᱠᱚ ᱞᱟᱹᱜᱤᱫ ᱡᱚᱢ ᱵᱟᱲᱟ ᱞᱟᱹᱜᱤᱫ ᱾
ᱱᱚᱝᱠᱟ ᱚᱲᱟᱜ ᱨᱮ ᱵᱟᱠᱷᱨᱟ ᱦᱚᱸ ᱟᱠᱠᱷᱨᱤᱧ ᱞᱟᱹᱜᱤᱫ ᱦᱚᱸ ᱾ ᱡᱟᱹᱥᱛᱤ ᱧᱚᱜ ᱪᱟᱥ ᱦᱩᱭᱩᱜ ᱜᱮᱭᱟ ᱥᱮ ᱡᱟᱛᱮ ᱟᱠᱷᱨᱤᱧ ᱦᱩᱭᱩᱜ ᱡᱟᱜᱮ᱾ ᱚᱸᱰᱮ ᱠᱷᱚᱱ ᱜᱮ ᱛᱷᱚᱲᱟ ᱦᱤᱡᱩᱜ ᱢᱟ᱾ ᱚᱲᱟᱜ ᱨᱮ ᱥᱚᱝᱥᱟᱨ ᱪᱟᱞ ᱪᱟᱞᱟᱜ ᱞᱮᱠᱟ᱾
ᱮᱸ ᱟᱞᱮ ᱦᱚᱸ ᱚᱱᱠᱟ ᱫᱚ ᱩᱱᱟᱹᱜ ᱫᱚ ᱟᱞᱮ ᱫᱚ ᱵᱟᱞᱮ ᱪᱟᱥᱟ ᱩᱱᱟᱹᱜ ᱫᱚ ᱟᱞᱮ ᱫᱚ ᱚᱲᱟᱜ ᱡᱚᱢ ᱥᱩᱢᱩᱝ ᱜᱮ ᱾ ᱚᱱᱠᱟ ᱵᱟᱡᱟᱨ ᱨᱮ ᱟᱹᱠᱷᱨᱤᱧ ᱞᱮᱠᱟ ᱫᱚ ᱩᱱᱟᱹᱜ ᱫᱚ ᱵᱟᱝᱟ ᱾
ᱦᱩᱸ ᱚᱱᱰᱮ ᱫᱚ ᱪᱮᱫ ᱠᱚᱯᱮ ᱪᱟᱥ ᱛᱮ?
ᱟᱞᱮ ᱫᱚ ᱱᱚᱜᱚᱭ ᱦᱳᱲᱳ ᱠᱚ ᱨᱟᱠᱟᱵ ᱵᱟᱲᱟ ᱠᱟᱛᱮᱫ ᱟᱫᱚ ᱚᱱᱟ ᱠᱚᱨᱮᱜᱮ ᱾ ᱱᱤᱭᱟᱹ ᱠᱚᱨᱮ ᱢᱩᱩᱜᱽ ᱫᱟᱹᱞ ᱠᱚ ᱨᱟᱦᱮᱲ ᱫᱟᱹᱞ ᱠᱚ ᱟᱵᱟᱨ ᱛᱩᱲᱤ ᱠᱚ ᱛᱤᱞᱢᱤᱧ ᱠᱚ ᱠᱷᱚᱥᱞᱟ ᱠᱚ ᱾ ᱟᱨᱚ ᱢᱟᱱᱮ ᱮᱢᱱᱤ ᱜᱟᱰᱟ ᱫᱷᱟᱨᱮ- ᱫᱷᱟᱨᱮ ᱛᱮᱫᱚ ᱟᱹᱞᱩ ᱠᱚ ᱯᱮᱸᱭᱟᱡᱽ ᱠᱚ ᱾ ᱵᱮᱸᱜᱟᱲ ᱠᱚ ᱚᱱᱟ ᱠᱚᱜᱮᱞᱮ ᱪᱟᱥᱟ ᱾ ᱚᱲᱟᱜ ᱡᱚᱢ ᱞᱮᱠᱟ ᱚᱱᱠᱟ ᱵᱟᱡᱟᱨ ᱨᱮ ᱟᱹᱠᱷᱨᱤᱧ ᱞᱮᱠᱟ ᱫᱚ ᱵᱟᱝᱟ ᱾
ᱟᱪᱷᱟ
ᱟᱨ ᱚᱱᱠᱟ ᱵᱟᱡᱟᱨ ᱠᱚᱦᱚᱸ ᱟᱹᱰᱤ ᱥᱟᱺᱜᱤᱧ ᱧᱚᱜ ᱜᱮ ᱛᱟᱞᱮᱭᱟ ᱟᱠᱟ ᱠᱚ
ᱚᱱᱮ ᱡᱚᱱᱰᱨᱟ ᱠᱚ ᱨᱟᱦᱮᱲ ᱠᱚᱫᱚ ᱵᱟᱯᱮ ᱪᱟᱥ ᱛᱮ?
ᱦᱮᱸᱻᱦᱮᱸ ᱚᱱᱟ ᱡᱚᱱᱰᱨᱟ ᱠᱚᱦᱚᱸᱞᱮ ᱪᱟᱥ ᱟᱠᱟᱫ ᱜᱮᱭᱟ ᱟᱫᱚ ᱟ. ᱣᱨᱤ-ᱟᱹᱣᱨᱤ ᱦᱩᱭᱩᱜ ᱛᱟᱞᱮᱭᱟ ᱪᱟᱥ ᱫᱚᱞᱮ ᱪᱟᱥ ᱟᱠᱟᱟᱜᱼᱟ ᱡᱚᱱᱰᱨᱟ ᱦᱚᱸᱞᱮ ᱪᱟᱥ ᱜᱮᱭᱟ ᱾ ᱩᱱᱟᱜ ᱡᱟᱹᱥᱛᱤ ᱫᱚ ᱵᱟᱞᱮ ᱪᱟᱥᱟ ᱮᱢᱱᱤ ᱚᱲᱟᱜ ᱨᱮ ᱨᱟᱯᱟᱜ ᱡᱚᱢ ᱞᱮᱠᱟ ᱯᱟᱹᱤᱞ ᱞᱮᱠᱟ ᱫᱚ ᱡᱮ ᱯᱟᱹᱦᱤᱞ ᱫᱚ ᱧᱮᱞᱚᱜ ᱠᱟᱱ ᱦᱮᱸᱡ ᱡᱚᱱᱰᱨᱟ ᱫᱟᱜ ᱢᱟᱹᱲᱤ ᱠᱚᱠᱚ ᱧᱩᱭᱮᱫ ᱛᱟᱦᱮᱸᱜ ᱚᱱᱟᱛᱮ ᱡᱟᱹᱥᱛᱤ ᱫᱚ ᱱᱮᱛᱟᱨ ᱫᱚ ᱚᱱᱟ ᱠᱚᱦᱚᱸ ᱵᱟᱠᱚ ᱧᱩᱭᱮᱫᱼᱟ ᱾ ᱚᱱᱟᱜᱮ ᱨᱟᱯᱟᱜ ᱡᱚᱢ ᱞᱮᱠᱷᱟᱱ ᱡᱟᱹᱯᱩᱫ ᱠᱚᱨᱮ ᱟᱯ ᱨᱟᱯᱟᱜ ᱡᱚᱢ ᱞᱮᱠᱟ
ᱞᱟᱭ
ᱦᱮᱸ
ᱟᱪᱷᱟ ᱛᱟᱦᱞᱮ ᱟᱯᱮ ᱚᱱᱛᱮ ᱫᱚ ᱪᱮᱫ ᱠᱚ ᱱᱚᱝᱠᱟ ᱚᱠᱟ ᱥᱟ ᱟᱨ ᱠᱷᱚᱛ ᱫᱚ ᱪᱮᱫ ᱥᱟᱨ ᱞᱟᱜᱟᱣᱟᱯᱮ ᱚᱱᱛᱮ ᱫᱚ
ᱟᱞᱮ ᱫᱚ ᱱᱤᱛᱚᱝ-ᱱᱤᱛᱚᱝ ᱧᱮᱞᱚᱜ ᱠᱟᱱᱟ ᱡᱚᱛᱚ ᱵᱮᱥᱤᱨ ᱵᱷᱟᱜᱽ ᱦᱚᱲᱜ ᱤᱭᱟᱹ ᱠᱚ ᱞᱟᱜᱟᱣᱮᱜᱼᱟ ᱠᱚ ᱾ ᱰᱤ ᱮ ᱯᱤ ᱫᱚᱥ ᱪᱷᱟᱵᱵᱤᱥ ᱚᱱᱮ ᱪᱟ ᱞᱚᱥᱚᱫ ᱠᱟᱛᱮᱫ ᱠᱚ ᱮᱢᱟᱜ ᱠᱟᱱᱟ ᱠᱚ ᱛᱟᱯᱚᱨᱮ ᱦᱳᱲᱳ ᱠᱚ ᱨᱚᱦᱚᱭᱮᱜ-ᱟ ᱾ ᱵᱟᱝ ᱟᱸᱡᱚᱢᱚᱜ ᱠᱟᱱᱟ ᱾
ᱦᱚᱭ-ᱦᱚᱭ
ᱟᱨ ᱮᱢᱱᱤ ᱦᱳᱲᱳ-ᱦᱳᱲᱳ ᱠᱚ ᱦᱩᱭ ᱵᱟᱲᱟ ᱞᱮᱱᱠᱷᱟᱱ ᱟᱫᱚ ᱤᱭᱩᱨᱤᱭᱟ ᱠᱚ ᱚᱱᱟ ᱾ ᱟᱨᱚ ᱮᱢᱟᱱ ᱮᱢᱟᱱ ᱠᱤᱴᱱᱟᱥᱚᱠ ᱠᱚ ᱦᱮᱱᱟᱜᱼᱟ ᱡᱟᱦᱟᱸᱟᱭ ᱫᱚ ᱚᱱᱟ ᱠᱚ ᱛᱤᱡᱩ ᱠᱚ ᱡᱚᱢ ᱞᱮᱠ ᱠᱷᱟᱱ ᱠᱚ ᱮᱢᱟᱜᱼᱟ ᱦᱳᱲᱳ ᱠᱚ ᱟᱨᱟᱜ ᱵᱟᱲᱟ ᱞᱮᱱᱠᱷᱟᱱ ᱠᱚ ᱮᱢᱟᱜᱼᱟ ᱾ ᱮᱯᱨᱮᱭᱟ ᱠᱚ ᱟᱨᱠᱤ ᱟᱯᱮ ᱚᱱᱛᱮ ᱫᱚ ᱪᱮᱫ ᱞᱮᱠᱟ ᱚᱱᱮ ᱛᱤᱱᱟᱹᱜ ᱨᱚᱠᱚᱢ ᱦᱳᱲᱳ ᱠᱚ ᱪᱟᱥ ᱮᱫᱟ ᱪᱮᱫ ᱞᱮᱠᱟ ᱪᱮᱫ-ᱪᱮᱫ ᱦᱳᱲᱳ?
ᱚᱱᱠᱟ ᱞᱟᱞ ᱤᱭᱟᱹ ᱥᱚᱨᱱᱚ ᱠᱚ ᱪᱟᱥᱟ ᱱᱤᱛᱚᱜ ᱫᱚ ᱾ ᱟᱨ ᱚᱱᱟ ᱫᱷᱚᱨᱚᱱ ᱥᱚᱢᱚᱭ ᱫᱚ ᱚᱱᱟ ᱢᱤᱱᱤᱠᱮᱴ ᱠᱚ ᱢᱮᱛᱟᱜ ᱠᱟᱱᱟ ᱾
ᱦᱩᱸ ᱟᱞᱮ ᱚᱱᱛᱮ ᱦᱚᱸ ᱱᱚᱛᱮ ᱦᱚᱸ ᱚᱱᱟ ᱠᱚᱜᱮ ᱥᱚᱨᱱᱚ, ᱞᱚᱞᱟᱴᱟᱫ ᱚᱱᱮ ᱪᱮᱫ ᱠᱚ ᱟᱨᱚ ᱱᱟᱣᱟ-ᱱᱟᱣᱟ ᱚᱰᱚᱠ ᱫᱚᱠᱟᱱ ᱫᱚ ᱵᱤᱵᱤ ᱤᱞᱮᱵᱷᱮᱱ ᱴᱮᱱ ᱴᱮᱱ ᱪᱮᱫ ᱠᱚ ᱪᱚᱭᱛᱟᱞᱤ-ᱪᱚᱭᱛᱟᱞᱤᱥ ᱪᱮᱫ ᱠᱚ ᱵᱟᱡᱟᱨ ᱨᱮ ᱠᱤᱨᱤᱝ ᱛᱮ ᱧᱟᱢᱚᱜ ᱠᱟᱱᱟ ᱱᱮᱛᱟᱨ ᱫᱚ ᱵᱤᱥᱤᱨ ᱵᱷᱟᱜᱽ ᱜᱮᱛᱚ ᱠᱤᱨᱤᱝ ᱜᱮᱠᱚ ᱠᱤᱨᱤᱝ ᱛᱚᱞᱟᱭᱟᱠᱚ ᱮᱨ ᱫᱟᱠᱚ ᱟᱯᱮ ᱫᱚ ᱪᱮᱫ ᱞᱮᱠᱟ ᱵᱩᱨᱩ ᱫᱤᱥᱚᱢ ᱥᱮᱢ ᱵᱟᱡᱟᱨ ᱥᱮᱴᱮᱨ ᱚᱲᱟᱜ ᱛᱟᱯᱮ
ᱟᱞᱮ ᱫᱚ ᱵᱟᱡᱟᱨ ᱵᱩᱨᱩ ᱫᱚ ᱵᱟᱹᱱᱩᱜ ᱟᱱᱟ ᱚᱱᱟᱛᱮ ᱠᱟ ᱟᱨ ᱟᱯᱮ ᱠᱷᱚᱱ ᱫᱚ ᱛᱤᱱᱟᱹᱜ ᱥᱟᱺᱜᱤᱧ ᱨᱮ ᱢᱮᱱᱟᱜᱼᱟ ᱤᱭᱟᱹ ᱫᱚ ᱵᱤᱨ ᱠᱚᱫᱚ?
ᱵᱤᱨ ᱮᱢᱱᱤ ᱠᱟᱹᱴᱤᱡ-ᱠᱟᱹᱴᱤᱡ ᱵᱤᱨ ᱫᱚ ᱟᱞᱮᱭᱟᱜ ᱵᱟᱲᱜᱮ ᱥᱩᱨ ᱠᱷᱚᱱ ᱜᱮ ᱦᱮᱱᱟᱜᱼᱟ ᱞᱟᱹᱴᱩ ᱵᱤᱨ ᱫᱚ ᱠᱟᱹᱴᱤᱡ ᱪᱟᱞᱟᱜ ᱦᱩᱭᱩᱜᱼᱟ ᱾
ᱚᱸᱻ
ᱚᱱᱟ ᱠᱟᱹᱴᱤᱡ ᱵᱤᱨ ᱨᱮᱜᱮ ᱡᱚᱛᱚ ᱠᱤᱪᱷᱩ ᱜᱮᱞᱮ ᱧᱟᱢᱟ ᱥᱟᱦᱟᱱ ᱥᱟᱠᱟᱢ ᱠᱷᱚᱱ ᱫᱚ ᱚᱸᱰᱮ ᱠᱷᱚᱱ ᱜᱮᱞᱮ ᱟᱹᱜᱩᱭᱟ ᱾ ᱠᱤᱨᱤᱝ ᱫᱚ ᱵᱟᱝ ᱞᱟᱜᱟᱣ ᱞᱮᱭᱟ ᱚᱱᱟ ᱠᱚᱫᱚ ᱟᱨ ᱱᱤᱛᱚᱜ ᱩᱫ ᱧᱟᱢᱚᱜ ᱠᱟᱱᱟ ᱾ ᱩᱫ ᱠᱚ ᱦᱚᱸᱼᱼ ᱦᱟᱞᱟᱝ ᱵᱟᱲᱟᱭ ᱫᱟᱞᱮ ᱡᱚᱢ ᱵᱟᱲᱟᱭ ᱫᱟᱠᱚ ᱟᱨ ᱟᱠᱷᱨᱤᱝ ᱦᱚᱸ ᱠᱚ ᱟᱠᱷᱨᱤᱝ ᱮᱫᱟ ᱡᱟᱦᱟᱸᱭ ᱡᱟᱹᱥᱛᱤ ᱡᱟᱦᱟᱱ ᱠᱚ ᱧᱟᱢ ᱮᱫᱟ ᱾ ᱚᱜ
ᱦᱮᱸ ᱾ ᱛᱟᱦᱞᱮ ᱯᱩᱴᱠᱟᱹ ᱠᱚ ᱢᱮᱱᱟᱜᱼᱟ ᱥᱮ ᱵᱟᱝ ᱟᱯᱮ ᱥᱮᱫ ᱫᱚ?
ᱦᱮᱸ
ᱟᱨ ᱚ ᱠᱚ
ᱪᱮᱫ ᱠᱚᱵᱮᱱ ᱞᱟᱹᱭ ᱠᱮᱜᱼᱭᱟ ᱟᱨ ᱢᱤᱫ ᱫᱷᱟᱣ ᱞᱟᱹᱭᱼᱼ
ᱩᱫ ᱠᱚ ᱯᱩᱴᱠᱟᱹ ᱠᱚᱠᱚ ᱢᱮᱛᱟᱜ ᱯᱩᱴᱠᱟᱹ ᱵᱤᱨ ᱫᱤᱥᱚᱢ ᱫᱚ ᱧᱟᱢᱚᱜ ᱜᱮᱭᱟ ᱥᱮ ᱾
ᱦᱮᱸ ᱦᱮᱸ ᱦᱮᱸ ᱦᱮᱸ ᱦᱮᱸ, ᱯᱩᱴᱠᱟᱹ ᱠᱚ ᱧᱟᱢᱚᱜ ᱠᱟᱱ ᱜᱮᱭᱟ ᱠᱚ ᱾
ᱦᱮᱸ ᱚᱠᱚᱭ ᱢᱮᱱᱟᱜ ᱛᱟᱯᱮᱭᱟ
ᱟᱹᱰᱤ ᱡᱟᱹᱥᱛᱤ ᱜᱮ ᱯᱩᱴᱠᱟᱹ ᱠᱚᱫᱚ ᱠᱚ ᱧᱟᱢᱚᱜ ᱠᱟᱱ ᱜᱮᱭᱟ ᱾ ᱚᱱᱠᱟ ᱦᱚᱲ ᱡᱟᱦᱟᱸᱭ ᱫᱚ ᱡᱟᱥ ᱟᱠᱷᱨᱤᱝ ᱟᱠᱚ ᱵᱟᱡᱟᱨ ᱨᱮ ᱟᱨᱦᱚᱸ ᱚᱲᱟᱜ ᱡᱚᱢ ᱞᱮᱠᱟ ᱫᱚ ᱛᱤᱱᱟᱹᱜᱵᱤᱱ ᱡᱚᱢ ᱠᱚᱣᱟ ᱥᱚᱲᱮ ᱵᱟᱲᱟ ᱦᱩᱭᱱᱟ ᱫᱚᱢᱮ ᱜᱮ ᱾
ᱩᱸ ᱛᱟᱦᱚᱞᱮ ᱟᱲᱟᱜ ᱥᱟᱠᱟᱢ ᱠᱚᱫᱚ ᱪᱮᱫ ᱠᱚ ᱦᱩᱭᱩᱜᱼᱟ?
ᱦᱮᱸ
ᱟᱲᱟᱜ ᱥᱟᱠᱟᱢᱼᱼ
ᱟᱲᱟᱜ ᱥᱟᱠᱟᱢ ᱫᱚ ᱚᱱᱮ ᱚᱝᱠᱟ ᱫᱚ ᱨᱚᱦᱚᱭ ᱟᱠᱚ ᱟᱨ ᱵᱟᱝᱠᱷᱟᱱᱼᱼ ᱚᱝᱠᱟ ᱮᱢᱱᱤ ᱛᱮᱫᱚ ᱵᱟᱱᱩᱜᱼᱟ ᱮᱢᱱᱤ ᱜᱟᱰᱟ ᱫᱷᱟᱨᱮ ᱨᱮᱱᱼᱼ ᱠᱩᱞᱢᱤ ᱟᱲᱟᱜ ᱠᱚ ᱧᱟᱢᱚᱜᱼᱟ ᱥᱮ ᱾
ᱦᱮᱸ
ᱠᱟᱬᱟ ᱫᱚᱼᱼ
ᱦᱚᱭ ᱤᱱᱟᱹ ᱠᱚᱜᱮ ᱾
ᱟᱪᱪᱷᱟ ᱟᱹᱰᱤ ᱱᱟᱯᱟᱭ ᱾
ᱡᱚᱛᱚ ᱜᱮ ᱠᱤᱨᱤᱝ ᱟᱞᱮ ᱟᱞᱮ ᱫᱚ ᱚᱝᱠᱟ ᱢᱟᱱᱮ ᱤᱭᱟᱹ ᱠᱚ ᱵᱟᱹᱱᱩᱜᱼᱟ ᱛᱚ ᱾
ᱪᱟᱥ ᱠᱚ ᱵᱟᱝ ᱦᱩᱭᱩᱜ ᱛᱮ ᱠᱤᱨᱤᱝ ᱠᱟᱛᱮᱫ ᱜᱮ ᱵᱤᱥᱤ ᱫᱚᱞᱮ ᱡᱚᱢᱟ ᱾
ᱟᱪᱪᱷᱟ